ᱦᱮᱸ ᱟᱸᱡᱚᱢ ᱠᱟᱱᱟ
ᱡᱚᱦᱟᱨ ᱜᱮ ᱜᱚᱝᱠᱮ ᱦᱮᱸ ᱟᱸᱡᱚᱢᱚᱜ ᱠᱟᱱᱟ ᱦᱮᱸ
ᱟ, ᱪᱮᱫ ᱜᱚᱝᱠᱮ ᱵᱟᱲᱟᱭᱫᱟᱭ?
ᱪᱮᱫ ᱦᱚᱸ ᱵᱟᱝ ᱱᱚᱜ-ᱚᱸᱭ ᱫᱟᱠᱟ ᱠᱚ ᱡᱚᱢ ᱵᱟᱲᱟ ᱠᱟᱛᱮᱫ ᱠᱟᱹᱴᱤᱡ ᱡᱤᱨᱟᱹᱣ ᱵᱟᱲᱟ ᱦᱩᱭ ᱠᱟᱱᱟ᱾
ᱚ ᱛᱮᱦᱮᱧ ᱫᱚ ᱥᱮᱛᱚᱝ ᱠᱚᱫᱟ ᱥᱮ ᱵᱟᱝ ᱟᱯᱮ ᱫᱚ ᱤᱧᱦᱚᱸ ᱫᱟᱠᱟ ᱫᱚ ᱟᱣᱨᱤᱧ ᱡᱚᱢᱟ ᱠᱟᱹᱡᱟᱹᱲᱤ ᱡᱚᱢ ᱦᱩᱭ ᱟᱠᱟᱱᱟ
ᱚ ᱦᱮᱸ ᱥᱤᱛᱩᱝ ᱫᱚ ᱥᱤᱛᱩᱝ ᱮᱜ ᱜᱮ ᱦᱚᱜᱼᱚᱭ ᱥᱤᱛᱩᱝ ᱮ ᱮᱦᱚᱵ ᱟᱠᱟᱫᱟ ᱩᱱ ᱜᱷᱟᱹᱲᱤ ᱫᱚ ᱨᱤᱢᱤᱞ ᱜᱮ ᱛᱟᱦᱮᱸ ᱠᱟᱱᱟ ᱟᱨ ᱠᱟᱹᱴᱤᱡ ᱠᱟᱹᱴᱤᱡ ᱢᱤᱫ ᱵᱟᱨ ᱴᱚᱯ ᱫᱟᱜ ᱡᱚᱨᱚᱜ ᱠᱟᱱ ᱛᱟᱦᱮᱱᱟ
ᱚ ᱛᱮᱦᱮᱧ ᱫᱚ ᱚᱱᱠᱟ ᱜᱮ ᱛᱮᱦᱮᱧ ᱫᱚ ᱟᱞᱮ ᱥᱮᱫ ᱫᱚ ᱵᱟᱭ ᱥᱩᱛᱩᱝ ᱠᱟᱫᱟ ᱢᱟᱱᱮ ᱠᱟᱹᱴᱤᱡ ᱰᱩᱸᱰᱨᱩᱜ ᱧᱚᱜ ᱠᱟᱫᱟ ᱛᱮᱦᱮᱧ ᱫᱚ
ᱦᱮᱸ ᱦᱩᱸ ᱦᱩᱸ ᱚ ᱦᱮᱸ ᱟᱞᱮ ᱥᱮᱜ ᱦᱚᱸ ᱦᱚᱸᱜ-ᱚᱭ ᱛᱚ ᱩᱱ ᱜᱷᱟᱹᱲᱤᱡ ᱫᱚ ᱰᱩᱸᱰᱨᱩᱜ ᱜᱮ ᱛᱟᱦᱮᱸ ᱠᱟᱱᱟ ᱱᱤᱛ ᱠᱷᱚᱡ ᱜᱮ ᱱᱚᱜ-ᱚᱭ ᱩᱱ ᱜᱷᱤᱡ ᱫᱚ ᱫᱟᱜ ᱦᱚᱸ ᱫᱟᱜ ᱦᱚᱸ ᱠᱟᱹᱴᱤᱡ ᱢᱤᱫᱵᱟᱨ ᱴᱷᱚᱯ ᱦᱚᱸ ᱡᱚᱨᱚᱭᱮᱱᱟ ᱱᱤᱛᱜᱮ ᱱᱚᱜ-ᱚᱭ ᱥᱤᱛᱩᱝ ᱮ ᱮᱦᱚᱵ ᱠᱮᱫᱟ ᱟᱨ ᱪᱮᱫ ᱠᱚ ᱪᱮᱠᱟ ᱵᱟᱲᱟ ᱦᱩᱭᱩᱜ ᱠᱟᱱᱟ
ᱪᱤᱠᱟᱹ ᱦᱚᱸ ᱵᱟᱝ ᱟᱞᱮ ᱫᱚ ᱦᱟᱸᱜ ᱢᱮᱥ ᱠᱚᱨᱮᱞᱮ ᱛᱟᱦᱮᱱ ᱜᱮᱭᱟ ᱛᱚ ᱯᱟᱲᱦᱟᱜ ᱜᱮᱭᱟᱞᱮ ᱟᱨ ᱫᱟᱠᱟ ᱠᱚ ᱦᱚᱭᱛᱚ ᱪᱚᱸᱫᱟ ᱦᱩᱭ ᱠᱟᱱᱟ ᱛᱚ ᱱᱚᱜᱼᱚᱭ ᱟᱫᱟ ᱠᱚ ᱟᱞᱮ ᱫᱚ ᱵᱟᱸᱠᱩᱲᱟ ᱰᱤᱥᱴᱨᱤᱤᱠ ᱟᱫᱚ ᱤᱧ ᱛᱟᱦᱮᱱᱟᱤᱧ ᱡᱷᱟᱲᱜᱨᱟᱢ ᱰᱤᱥᱴᱤᱠ ᱨᱮᱧ ᱛᱟᱦᱮᱱᱟ
ᱚ ᱡᱷᱟᱲᱜᱨᱟᱢ ᱰᱤᱥᱴᱤᱠ ᱨᱮᱢ ᱛᱟᱦᱮᱱᱟ
ᱦᱮᱸ ᱦᱮᱸ
ᱚ ᱱᱟᱯᱟᱭ ᱠᱟᱛᱷᱟ
ᱟᱫᱚ ᱪᱮᱫ ᱠᱚᱯᱮ ᱠᱟᱹᱢᱤ ᱵᱟᱲᱟᱭ ᱜᱮᱭᱟ ᱛᱚᱵᱮ
ᱦᱮᱸ ᱪᱮᱫ ᱦᱚᱸ ᱵᱟᱝ ᱱᱚᱜᱼᱚᱭ, ᱟᱞᱮ ᱫᱚ ᱯᱩᱨᱩᱞᱤᱭᱟᱹ ᱠᱩᱞᱤᱭᱮ ᱜᱮᱠᱮ ᱦᱮᱸ ᱟᱨ ᱠᱟᱹᱢᱤ ᱠᱟᱹᱥᱱᱤ ᱠᱚᱫᱚ ᱪᱮᱫ ᱜᱮ ᱵᱟᱝ ᱚᱲᱟᱜ ᱠᱚᱨᱮᱜᱮ‌ ᱪᱟᱥᱵᱟᱥ
ᱚ ᱦᱮᱸ ᱛᱚ ᱵᱟᱦᱨᱮ ᱠᱚᱨᱮ ᱫᱚ ᱵᱟᱝ ᱛᱟᱦᱮᱸ ᱜᱮ ᱚᱲᱟᱜ ᱠᱚᱨᱮ ᱜᱮᱛᱚ ᱫᱚ ᱵᱟᱝ
ᱦᱮᱸ ᱱᱤᱛᱚᱜᱜ ᱫᱚ ᱚᱲᱟᱜ ᱠᱚᱨᱮᱜ ᱜᱮ ᱛᱟᱦᱮᱸ ᱦᱩᱭᱩᱜ ᱠᱟᱱᱟ ᱞᱟᱦᱟ ᱛᱮᱫᱚ ᱵᱟᱦᱦᱨᱮ ᱜᱮ ᱛᱟᱦᱮᱸᱳᱭᱳ ᱠᱟᱱ ᱛᱟᱦᱮᱸᱱᱟ ᱚᱞᱚᱜ ᱯᱟᱲᱦᱟᱜ ᱡᱚᱦᱚᱜ ᱟᱫᱚ ᱱᱤᱛᱚᱜᱜ ᱫᱚ ᱚᱲᱟᱜ ᱨᱮᱜᱮ ᱛᱟᱦᱮᱸ ᱦᱩᱭᱩᱜ ᱠᱟᱱᱟ
ᱱᱤᱛᱳᱜ ᱫᱚ ᱚᱞᱚᱜ ᱯᱟᱲᱦᱟᱣ ᱠᱚᱛᱟᱢ ᱫᱚ ᱵᱩᱡᱷᱟᱹᱣ ᱠᱟᱫᱟᱢ
ᱦᱮᱸ ᱚᱞᱚᱜ ᱯᱟᱲᱦᱟᱜ ᱠᱚᱫᱚ ᱢᱩᱪᱟᱹᱫ ᱦᱩᱭ ᱟᱠᱟᱱᱟ ᱚᱞᱚᱜ ᱯᱟᱲᱦᱟᱜ ᱨᱮᱱᱟᱜ ᱫᱚ ᱢᱩᱪᱟᱹᱫ ᱫᱚ ᱵᱟᱹᱱᱩᱜᱼᱟ ᱟᱫᱚ ᱢᱩᱪᱟᱹᱫ ᱡᱟᱦᱟᱸ ᱛᱤᱱᱟᱹᱜ ᱫᱟᱲᱮ ᱞᱮᱠᱟ
ᱦᱳᱭ ᱦᱮᱸ ᱛᱚ ᱦᱮᱸᱛᱚ ᱟᱵᱚ ᱛᱚ ᱚᱱᱠ ᱜᱮ
ᱦᱩᱸ ᱟᱨ ᱟᱢ ᱫᱚ
ᱱᱧ ᱦᱚᱸᱚᱭ ᱯᱟᱲᱦᱟᱣ ᱦᱩᱭᱩᱜ ᱠᱟᱱᱟ ᱱᱚᱜ ᱚᱚᱭ ᱛᱷᱟᱨᱰ ᱤᱭᱟᱨ ᱪᱟᱞᱟᱜ ᱠᱟᱱᱟ ᱠᱚᱞᱮᱡᱽ ᱠᱚ ᱠᱚᱢᱯᱞᱤᱴ ᱦᱩᱭᱩᱜᱼᱟ ᱱᱚᱜ ᱚᱚᱭ
ᱵᱷᱟᱹᱜᱤ ᱠᱟᱛᱷᱟ
ᱳᱭ ᱪᱟᱹᱠᱨᱤ ᱯᱚᱨᱤᱠᱠᱷᱟ ᱠᱚ ᱮᱠᱡᱟᱢ ᱠᱚ
ᱪᱟᱹᱠᱨᱤ ᱯᱚᱨᱤᱠᱠᱷᱟ ᱮᱠᱡᱟᱢ ᱠᱩ ᱮᱠᱷᱚᱱ ᱫᱚ ᱪᱮᱜ ᱞᱮᱠᱟᱧ ᱢᱮᱱᱟ ᱤᱧ ᱫᱚ ᱟᱫᱟᱨᱥ ᱫᱚ ᱮᱠᱚ ᱮᱚᱠᱷᱚᱱ ᱫᱚ ᱵᱟᱝ ᱱᱤᱛᱚᱜ ᱫᱚ ᱦᱚᱸᱜᱼᱚᱭ ᱟᱯᱟᱛᱚᱛᱚ ᱢᱟᱱᱮ ᱦᱟᱭ ᱦᱟᱭᱟᱨ ᱤᱥᱴᱟᱰᱤ ᱠᱚ ᱞᱟᱹᱜᱤᱜᱤ ᱢᱟᱱᱮ ᱳᱭ ᱟᱨᱠᱤ ᱢᱚᱱᱮ ᱦᱳᱭᱳᱜ ᱠᱟᱱᱟ ᱛᱚ ᱚᱱᱟ ᱠᱚ ᱞᱤᱭᱤ ᱜᱤ ᱥᱟᱯᱲᱟᱣ ᱦᱩᱭᱩᱜ ᱠᱟᱱᱟ
ᱦᱚᱸᱜ ᱚᱭ ᱡᱟᱦᱟᱸ ᱟᱵᱚ ᱫᱚ ᱱᱮ ᱱᱮᱴ ᱥᱮᱴ ᱠᱩ ᱥᱮ ᱥᱤᱴᱤᱭᱮᱴ ᱠᱚ ᱱᱚᱣᱟ ᱠᱩᱜᱤ ᱵᱟᱠᱷᱟᱨᱟᱜᱤ ᱢᱚᱱᱮ ᱦᱳᱭᱳᱜ ᱠᱟᱱᱟ ᱡᱮ ᱦᱮᱸ ᱱᱚᱣᱟ ᱠᱚ ᱵᱟᱠᱷᱨᱟᱛᱮ ᱠᱟᱹᱴᱤᱜ ᱵᱟᱲᱟᱭ ᱡᱚᱝ ᱠᱟᱛᱮᱜ ᱚᱱᱟ ᱠᱩ ᱪᱮᱜ ᱞᱮᱠᱟ ᱪᱮᱜ ᱞᱮᱠᱟ ᱵᱟᱝ ᱵᱩᱡᱷᱟᱹᱣ ᱠᱟᱛᱮᱜ ᱚᱱᱟ ᱠᱩᱨᱮᱱᱟᱜ ᱦᱚᱸ ᱯᱨᱤᱯᱟᱨᱮᱥᱚᱱ ᱠᱚ ᱦᱟᱛᱟᱣ ᱞᱟᱜᱟᱜᱼᱟ
ᱦᱮᱸ ᱦᱮᱸ ᱫᱚᱨᱠᱟᱨ ᱠᱟᱱᱟ ᱛᱚ ᱚᱱᱟ ᱠᱚᱨᱮ ᱥᱮᱦᱮ ᱵᱟᱝ
ᱦᱮᱸ ᱟᱨ ᱟᱢ ᱫᱚ ᱛᱚᱵᱮ ᱪᱮᱫ ᱛᱮᱢ ᱯᱟᱲᱦᱟᱜ ᱠᱟᱱᱛᱮ ᱥᱟᱱᱛᱟᱲᱤ ᱛᱮ
ᱤᱧ ᱦᱮᱸ ᱥᱮᱸᱴᱮᱞ ᱫᱚᱧ ᱯᱟᱲᱦᱟᱜ ᱠᱟᱱᱟ ᱤᱧ ᱫᱚ ᱱᱟᱜᱟᱢ ᱛᱮᱧ ᱯᱟᱲᱦᱟᱜ ᱠᱟᱱᱟ
ᱚᱸ
ᱥᱟᱱᱛᱟᱞᱤ ᱦᱩᱸ ᱱᱚᱣᱟ ᱟᱸᱡᱚᱢ ᱟᱠᱟᱫᱟᱢ ᱮᱸᱦᱮᱜ
ᱪᱤᱜ ᱮᱢ ᱢᱮᱱ ᱮᱜ ᱛᱟᱸᱦᱮᱱᱟ ᱟᱡᱚᱢ
ᱦᱮᱸ ᱢᱟ ᱞᱟᱹᱭ ᱢᱮ ᱟᱢᱜᱮ ᱞᱟ. ᱭ ᱢᱮ
ᱚ ᱱᱚᱣᱟ ᱱᱟᱜᱟᱢ ᱛᱮᱢ ᱯᱟᱲᱦᱟᱜ ᱠᱟᱱᱟ ᱵᱷᱟᱜᱤ ᱠᱟᱛᱷᱟ ᱜᱮ ᱟᱫᱚ ᱱᱚᱣᱟ ᱫᱚ ᱟᱢᱟᱜ ᱫᱚ ᱚᱱᱟᱨᱥ ᱠᱟᱱ ᱛᱟᱢᱟ ᱛᱚ
ᱦᱮᱸ ᱚᱱᱟᱥ ᱠᱟᱱ ᱛᱤᱧᱟ ᱚᱱᱟᱥ ᱛᱤᱧ ᱯᱟᱬᱦᱟᱜ ᱠᱟᱱᱟ ᱱᱟᱜᱟᱢ ᱚᱱᱟᱥᱛᱮ
ᱦᱩᱸ ᱦᱩᱸ ᱦᱩᱸ ᱵᱷᱟᱜᱤ ᱠᱟᱛᱷᱟ ᱟᱫᱚ ᱦᱚᱸᱜᱼᱚᱭ ᱡᱤ ᱱᱤᱛᱟ. ᱱᱚᱜᱼᱚᱭ ᱡᱮ ᱱᱟᱦᱟᱜ ᱱᱤᱛᱚᱜ ᱡᱮ ᱱᱚᱜᱼᱚᱭ ᱟᱯᱮ ᱡᱮ ᱟᱢᱫᱚ ᱚᱸᱜᱼᱚᱭ ᱚᱠᱟᱛ ᱤᱭᱟᱹᱨᱮᱢ ᱯᱟᱲᱟᱜ ᱠᱟᱱᱟ ᱟᱢ ᱫᱚ ᱛᱤᱱᱟᱹᱜ ᱵᱚᱪᱷᱚᱨ ᱨᱮᱱᱟᱜ ᱠᱳᱨᱥ ᱠᱟᱱ ᱛᱟᱢᱟ ᱱᱚᱣᱟ ᱫᱚ
ᱤᱧᱟᱜ ᱫᱚ ᱯᱳᱱ ᱵᱚᱪᱷᱚᱨ ᱨᱮᱱᱟᱜ ᱠᱳᱥ ᱠᱟᱱ ᱛᱤᱧᱟ.
ᱱᱚᱣᱟ ᱠᱟᱹᱴᱤᱡ ᱱᱚᱣᱟ ᱵᱟᱵᱚᱛ ᱛᱮ ᱠᱟᱹᱴᱤᱡ ᱞᱟᱹᱭ ᱢᱮᱥᱮ ᱱᱤᱛᱚᱜ ᱡᱟᱦᱟᱸ ᱮᱸᱻ ᱥᱤᱥᱴᱮᱢ ᱡᱟᱦᱟᱸ ᱵᱚᱫᱚᱞ ᱟᱠᱟᱱᱟ ᱦᱮᱸᱥᱮ ᱦᱚ ᱪᱮᱜ ᱞᱮᱠᱟ ᱢᱟᱱᱮ ᱛᱤᱱᱟᱹᱜ ᱫᱤᱱ ᱨᱮ ᱟᱢ ᱜᱮᱡᱩᱭᱮᱥᱮᱱ ᱱᱮᱢ ᱠᱟᱢᱯᱞᱤᱴ ᱫᱟᱲᱮᱭᱟᱜᱼᱟ ᱥᱮ ᱛᱤᱱᱟᱹ ᱫᱤᱱ ᱨᱮ ᱟᱢ ᱢᱟᱥᱴᱟᱨ ᱰᱤᱜᱨᱤᱢ ᱠᱚᱨᱟᱣ ᱫᱟᱲᱮᱭᱟᱜᱼᱟ ᱪᱮᱜ ᱞᱮᱠᱟ
ᱱᱚᱣᱟ ᱱᱚᱣᱟ ᱫᱚ ᱮᱢᱮ ᱠᱚᱨᱟᱣ ᱚᱲᱟᱜ ᱦᱚᱲ ᱟᱞᱨᱮ ᱵᱟᱨ ᱵᱚᱭ ᱟᱞᱮ ᱫᱚ ᱯᱳᱱ ᱵᱚᱪᱚᱭ ᱯᱳᱱ ᱵᱚᱪᱷᱚᱭ ᱡᱩᱫᱤ ᱟᱞᱮ ᱠᱚᱨᱟᱣᱟ ᱦᱮᱸ
ᱦᱩᱸ
ᱦᱮᱸᱥᱮ ᱟᱫᱚ ᱮᱢᱮ. ᱫᱚᱠᱷᱟᱱ ᱵᱟᱨ ᱵᱚᱪᱷᱚᱨ ᱟᱞᱮᱫᱚ ᱟᱯᱮ ᱫᱚ ᱱᱟᱦᱟᱜ ᱯᱮ ᱵᱚᱪᱷᱚᱨ ᱯᱮ ᱠᱚᱨᱟᱣ ᱟᱠᱟᱫᱟ ᱵᱟᱝ ᱮᱢᱮ
ᱵᱟᱝ ᱟᱞᱮ ᱫᱚ ᱵᱟᱨ ᱵᱚᱪᱷᱚᱨ ᱜᱤ ᱜᱨᱮᱡᱩᱭᱮᱥᱮᱱ ᱯᱮ ᱵᱚ ᱪᱷᱚᱲ ᱟᱲ ᱮᱢᱮ ᱵᱟᱨ ᱵᱚᱪᱷᱚᱨ
ᱚ ᱤᱧ ᱫᱚ ᱩᱱᱟ. ᱜ ᱯᱟᱲᱦᱟᱜ ᱠᱚ ᱱᱤᱭᱟᱹ ᱩᱱᱟᱹᱜ ᱢᱟᱱᱮ ᱦᱮᱸ ᱪᱮᱜ ᱮ ᱚᱞᱫᱟ
ᱟᱯᱮ ᱫᱚ ᱛᱚᱵᱮᱛᱚ ᱜᱮᱡᱩᱭᱤᱱ ᱤᱱ ᱢᱟᱱᱮ ᱜᱨᱮᱡᱩᱭᱮᱥᱮᱱ ᱦᱩᱭᱩᱜ ᱠᱟᱱ ᱛᱟᱯᱮᱭᱟ ᱯᱩᱱ ᱵᱚᱪᱷᱚᱨ ᱟᱨ ᱢᱟᱥᱴᱟᱨ ᱰᱤᱜᱨᱤ ᱦᱩᱭᱩᱜ ᱠᱟᱱᱟ ᱵᱟᱨ ᱵᱚᱪᱷᱚᱨ ᱚᱱᱠᱟ
ᱚᱱᱠᱟ ᱦᱮᱸ ᱟᱫᱚ ᱱᱟᱢᱵᱟᱨ ᱨᱤᱜ ᱪᱮᱜᱠᱟ ᱛᱟᱦᱮᱱ ᱛᱟᱭᱟ ᱡᱟᱦᱟᱭᱫᱤ ᱥᱮᱵᱷᱮᱱᱴᱤ ᱯᱷᱟᱭᱤᱯ ᱯᱟᱨᱥᱮᱱ ᱡᱩᱫᱤ ᱛᱟᱦᱮᱱ ᱛᱟᱭᱟ ᱦᱮᱸ
ᱦᱩᱸ
ᱩᱱᱤ ᱫᱚ ᱱᱟᱸᱜ ᱠᱷᱟᱱ ᱯᱩᱱ ᱵᱚᱪᱷᱚᱨ ᱮ ᱠᱚᱨᱟᱣ ᱧᱟᱢᱟᱭ ᱱᱚᱝᱠᱟ ᱢᱚᱱᱮ ᱱᱚᱸᱰᱮ ᱨᱤᱥᱟᱨᱪ ᱫᱟᱲᱮᱭᱟᱜᱼᱟᱭ ᱢᱟᱱᱮ ᱚᱱᱟ ᱱᱟᱜᱟᱢ ᱞᱤᱭᱟ.
ᱚ ᱮᱢᱮ ᱫᱚ ᱵᱟᱝ ᱠᱚᱨᱟᱣ ᱞᱟᱜᱟᱣ ᱟᱭᱟ
ᱮᱸᱜ ᱮᱢᱮ ᱫᱚ ᱠᱚᱨᱟᱣ ᱵᱟᱝ ᱞᱟᱜᱟᱼᱟ ᱩᱱᱤ ᱮᱢᱮ ᱫᱚ ᱱᱟᱸᱜ ᱠᱷᱟᱱ ᱢᱤᱜ ᱵᱚᱪᱷᱚᱨ ᱦᱟᱱᱮ ᱠᱚᱨᱟᱣ ᱞᱟᱜᱟᱣᱮᱭᱟ᱾ ᱚᱱᱠᱟ ᱢᱟᱱᱮ ᱥᱩᱴᱤᱜᱤ ᱤᱧ ᱫᱚ ᱩᱱᱟᱹᱜ ᱫᱚ ᱵᱟᱢ ᱵᱟᱲᱟᱭᱚᱜᱼᱟ ᱫᱚ
ᱤᱧᱦᱚᱸ ᱚᱱᱚᱝᱠᱟ ᱜᱮ ᱵᱟᱰᱟᱭ ᱢᱮᱱᱟᱜ ᱛᱤᱧᱟ ᱳᱭᱟᱨ ᱠᱤ ᱡᱟᱦᱟᱸ ᱟᱸᱡᱚᱢ ᱵᱟᱲᱟ ᱦᱩᱭ ᱠᱟᱱᱟ ᱡᱟᱦᱟᱸᱭ ᱡᱩᱫᱤ ᱯᱟᱨᱥᱮᱱᱴᱡᱽ ᱰᱷᱮᱨ ᱛᱟᱦᱮᱱ ᱛᱟᱭᱟ ᱩᱱᱤ ᱫᱚ ᱵᱟᱨ ᱵᱚᱪᱷᱚᱨ ᱡᱟᱭᱜᱟ ᱢᱤᱫ ᱵᱚᱪᱷᱚᱨᱮ ᱮᱢ ᱠᱚᱨᱟᱣ ᱞᱟᱜᱟᱣᱟᱭᱟ ᱡᱟᱦᱟᱸᱭ ᱡᱩᱫᱤ ᱯᱟᱨᱥᱮᱱᱴᱮᱡᱽ ᱠᱚᱢ ᱛᱟᱦᱮᱱ ᱛᱟᱭᱟ ᱩᱱᱤ ᱫᱚ ᱵᱟᱨ ᱵᱚᱪᱷᱚᱨ ᱠᱚᱨᱟᱣ ᱞᱟᱜᱟᱣᱟᱭᱟ᱾
ᱦᱮᱸ ᱚᱱᱠᱟᱜᱤ ᱤᱧ ᱦᱚᱸ ᱟᱸᱡᱚᱢᱨ ᱠᱟᱫᱟ ᱤᱧ ᱦᱚᱸ ᱩᱱᱟᱹᱜ ᱫᱚ ᱚᱱᱟ ᱠᱚ ᱵᱟᱹᱧ ᱵᱟᱲᱟᱭᱟ ᱥᱮ ᱚᱱᱟ ᱠᱚᱫᱚ
ᱦᱮ ᱤᱧᱦᱟᱸ ᱩᱱᱟᱹᱜ ᱚᱱᱟ ᱠᱚᱫᱚ ᱤᱧ ᱩᱱᱟᱹᱜ ᱵᱟᱰᱟᱭ ᱫᱚ ᱵᱟᱹᱱᱩᱜ ᱛᱤᱧᱟᱹ ᱡᱮ ᱪᱮᱫ ᱞᱮᱠᱟ ᱟᱨ ᱱᱚᱝᱠᱟ ᱟᱸᱡᱚᱢ ᱠᱩᱞᱤ ᱠᱩᱯᱞᱤ ᱦᱚᱸ ᱵᱟᱝ ᱦᱩᱭ ᱠᱟᱱᱟ ᱠᱷᱟᱹᱛᱤᱨ ᱚᱱᱟᱜᱮ ᱟᱫᱚ ᱟᱢᱜᱤᱧ ᱠᱩᱞᱤ ᱠᱮᱫ ᱢᱮᱭᱟ ᱡᱮᱦᱮᱛᱩ ᱟᱢ ᱫᱚ ᱱᱟᱦᱟᱸᱜ ᱮᱢ ᱨᱟᱱᱤᱝ ᱜᱮ ᱢᱮᱱᱟᱜ ᱢᱮᱭᱟ ᱚᱱᱟ ᱠᱷᱟᱹᱛᱤᱨ ᱜᱮ
ᱦᱮᱸ ᱦᱮᱸ ᱦᱮᱸ ᱟᱯᱮ ᱫᱚ ᱯᱟᱲᱦᱟᱣ ᱦᱩᱭᱩᱜ ᱠᱟᱱᱟ ᱪᱮᱫ ᱪᱤᱠᱟᱹ ᱱᱟᱸᱜ ᱠᱷᱚᱱ ᱦᱮᱸ
ᱱᱚᱣᱟ ᱱᱟᱜᱟᱢ ᱵᱟᱵᱚᱫ ᱠᱟ ᱠᱟᱹᱴᱤᱡᱽ ᱞᱟᱹᱭ ᱢᱮ ᱱᱟᱜᱟᱢ ᱢᱟᱱᱮ ᱪᱮᱫ ᱱᱟᱜᱟᱢ ᱵᱟᱵᱚᱫ ᱛᱮ ᱢᱟᱱᱮ ᱛᱤᱱᱟᱹᱜ ᱜᱟᱱ ᱢᱟᱱᱮ ᱜᱟᱹᱦᱤᱨ ᱫᱟ ᱥᱮ ᱢᱟᱱᱮ ᱚᱠᱟ ᱠᱷᱚᱱᱟᱜ ᱢᱟᱱᱮ ᱮᱛᱚᱦᱚᱵᱽ ᱥᱮ ᱟᱵᱚ ᱠᱟᱹᱴᱤᱡᱽ ᱱᱚᱣᱟ ᱱᱟᱜᱟᱢ ᱱᱟ ᱠᱟᱢ ᱥᱟᱛᱟᱢ ᱪᱮᱛᱟᱱ ᱨᱮ ᱠᱟᱹᱴᱤᱡᱽ ᱮᱢ ᱞᱟᱹᱭ ᱞᱮᱠᱷᱟᱜ ᱵᱷᱟᱜᱮ ᱦᱩᱭ ᱠᱚᱜᱼᱟ᱾
ᱱᱟᱜᱟᱢ ᱥᱟᱛᱟᱢ ᱞᱤᱭᱮ
ᱦᱩᱸ ᱦᱩᱸ ᱦᱩᱸ
ᱱᱟᱜᱟᱢ ᱥᱟᱛᱟᱢ ᱱᱤᱡᱮ ᱫᱚ ᱦᱟᱛᱟᱣ ᱦᱩᱭ ᱞᱮᱱᱟ ᱢᱮᱱᱮ ᱤᱧᱟᱹᱜ ᱱᱟᱜᱟᱢ ᱦᱟᱛᱟᱣ ᱨᱮᱱᱟᱜ ᱤᱪᱪᱷᱟᱹ ᱫᱚ ᱵᱟᱝ ᱛᱟᱦᱮᱸ ᱠᱟᱱ ᱛᱤᱧᱟᱹ ᱱᱟᱜᱟᱢ ᱱᱤᱭᱟᱹ ᱯᱟᱲᱦᱟᱜ ᱫᱚ ᱤᱧᱟᱹᱜ ᱫᱚ ᱛᱟᱦᱮ ᱠᱟᱱ ᱛᱤᱧᱟᱹ ᱚᱱᱟ ᱯᱚᱞᱤᱴᱤᱠᱟᱞ ᱥᱟᱭᱮᱱᱥ ᱱᱤᱭᱟᱹ ᱤᱧᱟᱹᱜ ᱯᱟᱲᱦᱟᱜ ᱤᱪᱪᱷᱟᱹ ᱛᱟᱦᱮᱸᱠᱟᱱ ᱛᱤᱧᱟ᱾
ᱦᱩ
ᱟᱫᱚ ᱫᱟᱫᱟ ᱦᱚᱸ ᱚᱱᱟ ᱛᱮᱜᱮ ᱚᱱᱟᱥ ᱠᱟᱫᱟᱭ ᱞᱟᱦᱟᱛᱮ ᱩᱱᱤ ᱫᱚ ᱢᱟᱱᱮ ᱥᱟᱱᱛᱟᱲ ᱛᱮᱜᱮ ᱩᱱᱤ ᱯᱳᱭᱞᱳ ᱵᱮᱡᱽ ᱠᱟᱱᱟ ᱠᱚ ᱩᱱᱠᱩ ᱫᱚ ᱦᱮᱸ ᱩᱱᱤ ᱫᱚ ᱯᱚᱞᱤᱴᱤᱠᱮᱞ ᱥᱟᱭᱮᱱᱥ ᱛᱮ ᱩᱱᱤ ᱫᱚ ᱠᱚᱢᱯᱞᱤᱴ ᱠᱟᱫᱟᱭ ᱮᱢ ᱮ ᱮᱢ ᱦᱚᱛᱚ ᱠᱚᱢᱯᱞᱤᱴ ᱠᱟᱫᱟᱭ᱾ ᱟᱫᱚ ᱥᱟᱱᱛᱟᱲ ᱛᱮᱫᱚ ᱱᱤᱛᱚᱜ ᱢᱟᱱᱮ ᱵᱤᱭᱮᱰ ᱫᱚ ᱟᱹᱣᱨᱤ ᱪᱟᱹᱞᱩᱜ ᱛᱟᱵᱚᱱᱟ ᱱᱤᱛ ᱫᱚ ᱵᱟᱲᱟᱭᱟᱥᱮ ᱵᱟᱝ ᱠᱷᱚᱵᱚᱨ
ᱥᱟᱱᱛᱟᱲᱤ ᱛᱮ ᱵᱤ ᱮᱰ
ᱦᱮᱸ
ᱡᱟᱦᱟᱸ ᱢᱮᱛᱷᱚᱰ ᱞᱮᱠᱟᱛᱮᱢ ᱢᱮᱱᱮᱫ ᱠᱷᱟᱱ ᱫᱚ ᱟᱹᱣᱨᱤ ᱮᱦᱚᱵᱚᱜ-ᱟ ᱱᱚᱝᱠᱟ ᱨᱮ ᱱᱚᱸᱠᱟ ᱛᱮᱫᱚ ᱮᱦᱚᱵᱽ ᱟᱠᱟᱱ ᱜᱮᱭᱟ ᱟᱹᱰᱤ ᱯᱟᱹᱦᱤᱞ ᱠᱷᱚᱱᱟᱜ ᱜᱮ᱾ ᱢᱤᱰᱤᱭᱟᱢ ᱞᱮᱠᱟᱛᱮ ᱮᱠᱷᱚᱱ ᱫᱚ ᱟᱹᱣᱨᱤ ᱮᱦᱚᱵᱚᱜ-ᱟ ᱠᱟᱨᱚᱱ ᱚᱱᱟ ᱫᱷᱟᱯ ᱮᱯᱠᱤᱡᱮᱥᱚᱱ ᱟᱹᱣᱨᱤ ᱵᱚᱱ ᱪᱟᱞᱟᱜ ᱟᱛᱚ
ᱮᱦᱮᱜ ᱮᱦᱮᱜ ᱮᱦᱮᱜ ᱦᱳᱭ
ᱫᱷᱟᱯ ᱢᱟᱱᱮ ᱪᱮᱫ ᱞᱮᱠᱟᱧ ᱢᱮᱱᱟ ᱡᱮᱦᱮᱛᱩ ᱚᱱᱟ ᱫᱚ ᱢᱤᱫᱴᱮᱡ ᱥᱤᱥᱴᱮᱢᱮᱴᱤ ᱢᱮᱱᱟᱜᱼ ᱟ ᱥᱮ ᱱᱟᱦᱟᱸᱜ ᱛᱚ ᱱᱚᱜ-ᱚᱭ ᱛᱚ ᱢᱮᱛᱷᱚᱰ ᱢᱟᱱᱮ ᱢᱤᱰᱤᱭᱟᱢ ᱦᱤᱥᱟᱹᱵᱽ ᱱᱚᱜᱼᱚᱭ ᱦᱟᱨᱟ ᱵᱩᱨᱩᱜ ᱠᱟᱱᱟ ᱟᱫᱚ ᱡᱟᱦᱟᱱᱟᱜ ᱡᱤᱱᱤᱥ ᱟᱵᱚ ᱫᱚ ᱵᱟᱲᱟᱭ ᱵᱚᱱ ᱥᱮ ᱟᱵᱚ ᱦᱚᱠ ᱫᱟᱹᱨᱮ ᱯᱟᱸᱡᱟᱣ ᱞᱟᱹᱜᱤᱫ ᱫᱚ ᱟᱹᱰᱤ ᱞᱟᱹᱲᱦᱟᱹᱭ ᱞᱟᱜᱟᱣ ᱵᱚᱱᱟ ᱥᱚᱵᱫᱤᱱ ᱜᱮ
ᱦᱮᱸ ᱟᱵᱚ ᱫᱚ ᱥᱟᱹᱨᱤᱜᱮ ᱢᱟᱱᱮ ᱞᱟᱹᱲᱦᱟᱹᱭ ᱪᱷᱟᱲᱟ ᱪᱮᱫ ᱦᱚ ᱵᱟᱵᱚᱱ ᱧᱟᱢᱟ ᱟᱵᱚ ᱢᱟᱱᱮ ᱛᱤᱥ ᱨᱮᱦᱚᱸ ᱟᱵᱚ ᱫᱚ ᱡᱮ ᱡᱟᱦᱟᱱᱟᱜ ᱫᱚ ᱞᱟᱹᱭ ᱛᱮᱫᱚ ᱫᱚ ᱵᱟᱵᱚᱱ ᱧᱟᱢ ᱠᱟᱫᱟ᱾
ᱦᱮᱸ ᱦᱩᱸ ᱦᱩᱸ ᱚᱱᱠᱟᱜᱮ ᱢᱟ ᱛᱚᱵᱮ ᱱᱟᱵᱜ ᱱᱟᱜᱟᱢ ᱵᱟᱵᱚᱫ ᱠᱟᱹᱴᱤᱡᱽ ᱞᱟᱹᱭᱟᱹᱧ ᱢᱮ ᱠᱷᱟᱴᱚ ᱢᱟᱪᱷᱟ ᱛᱮ᱾
ᱪᱮ ᱠᱷᱟᱴᱚ ᱢᱟᱪᱷᱟ ᱱᱟᱜᱟᱢ ᱫᱚ ᱦᱩᱭᱩᱜ ᱠᱟᱱᱟ ᱪᱮᱫ ᱞᱮᱠᱟ ᱱᱟᱜᱟᱢ ᱫᱚ ᱡᱟᱦᱟᱸ ᱯᱟᱹᱦᱤᱞ ᱨᱮᱱᱟᱜ ᱡᱟᱦᱟᱸ ᱤᱭᱟᱹ ᱠᱚ ᱡᱟᱦᱟᱸ ᱠᱚ ᱜᱷᱚᱴᱟᱣ ᱵᱚᱱᱟ ᱡᱤᱱᱤᱥ ᱠᱚᱵᱚ ᱚᱱᱟᱜᱮ ᱟᱵᱚ ᱵᱚᱱ ᱵᱚᱱ ᱥᱟᱵ ᱨᱟᱠᱟᱵᱟ ᱛᱩᱞᱟᱹ ᱡᱚᱠᱷᱟᱭᱟᱵᱚᱱ ᱱᱤᱛᱚᱜ ᱚᱱᱟ ᱱᱟᱜᱟᱢ ᱛᱚ ᱡᱟᱦᱟᱸ ᱢᱟᱨᱮ ᱠᱚ ᱜᱷᱚᱴᱟᱣ ᱠᱟᱱᱟ ᱩᱱᱤᱥ ᱜᱮᱛᱩ ᱟᱵᱚ ᱵᱷᱟᱜᱮ ᱞᱮᱠᱟ ᱢᱮ ᱪᱚᱨᱪᱟᱭᱟᱵᱚᱱ ᱪᱮᱫ ᱞᱮᱠᱟ ᱚᱠᱚᱭ ᱨᱟᱡᱟ ᱛᱤᱱᱟᱹᱜ ᱪᱮᱫᱠᱟᱭ ᱧᱮᱞ ᱫᱟᱭ ᱚᱱᱟ ᱠᱚ ᱱᱤᱭᱮ ᱢᱟᱱᱮ ᱱᱤᱛᱚᱜ ᱫᱚ ᱚᱱᱟ ᱫᱚ ᱟᱫᱚ ᱠᱩᱥᱤ ᱩᱱᱟᱹᱜ ᱫᱚ ᱵᱟᱹᱧ ᱫᱚ ᱵᱟᱹᱧ ᱫᱟᱲᱮᱜ ᱠᱟᱱᱟ
ᱤᱧ ᱫᱚ ᱤᱧᱟᱹᱜ ᱠᱩᱠᱞᱤ ᱠᱩᱠᱞᱤ ᱫᱚ ᱤᱧ ᱫᱚ ᱱᱚᱝᱠᱟ ᱛᱟᱦᱮᱸ ᱠᱟᱱᱟ ᱱᱟᱜᱟᱢ ᱵᱟᱵᱚᱫ ᱢᱟᱱᱮ ᱞᱟᱹᱭ ᱢᱮᱱᱛᱮ ᱤᱧ ᱫᱚ ᱢᱤᱫᱴᱮᱱ ᱢᱤᱫᱴᱮᱱ ᱥᱟᱛᱟᱢ ᱢᱤᱫᱴᱮᱱ ᱱᱚᱝᱠᱟ ᱥᱟᱵ ᱥᱟᱛᱟᱢ ᱥᱟᱵ ᱨᱟᱠᱟᱵ ᱢᱮ ᱡᱟᱦᱟᱸ ᱪᱮᱛᱟᱱ ᱨᱮ ᱤᱧ ᱢᱟᱱᱮ ᱚᱱᱟ ᱴᱷᱤᱠᱟᱹ ᱥᱟᱺᱦᱤᱡ ᱤᱧ ᱵᱩᱡ ᱫᱟᱲᱮᱭᱟᱜ ᱢᱟ ᱱᱟᱜᱟᱢ ᱢᱟᱱᱤ ᱫᱚ ᱵᱩᱡᱷᱟᱹᱜ ᱠᱟᱱ ᱜᱮᱭᱟ ᱡᱮ ᱡᱟᱦᱟᱸ ᱫᱚ ᱜᱷᱚᱴᱚᱱᱟ ᱜᱷᱚᱴᱟᱣ ᱠᱟᱱᱟ ᱡᱟᱦᱟᱸ ᱫᱚ ᱤᱛᱤᱦᱟᱥ ᱵᱚᱱ ᱢᱮᱛᱟᱜ ᱠᱟᱱᱟ ᱡᱟᱦᱟᱸ ᱫᱚ ᱯᱟᱨᱚᱢ ᱤᱫᱤ ᱠᱟᱱᱟ ᱚᱱᱟ ᱱᱚᱣᱟ ᱫᱚ ᱥᱟᱱᱛᱟᱲ ᱦᱚᱯᱚᱱ ᱦᱚᱯᱚᱱᱟᱜ ᱫᱚ ᱱᱟᱜᱟᱢ ᱫᱚ ᱚᱠᱟᱞᱮ ᱞᱮᱠᱟᱛᱮ ᱢᱟᱱᱮ ᱦᱟᱨᱟ ᱵᱩᱨᱩᱜ ᱠᱟᱱᱟ ᱦᱟᱨᱟ ᱵᱩᱨᱩᱜ ᱠᱟᱱᱟ ᱱᱟᱦᱟᱜ ᱡᱮ ᱟᱨ ᱞᱟᱦᱟᱛᱮ ᱯᱟᱹᱦᱤᱞ ᱪᱮᱫ ᱞᱮᱠᱟ ᱛᱟᱦᱮᱸ ᱠᱟᱱᱟ ᱢᱟᱱᱮ ᱯᱟᱹᱦᱤᱞᱟᱜ ᱡᱟᱦᱟᱸ ᱥᱟᱱᱛᱟᱲ ᱦᱚᱯᱚᱱᱟᱜ ᱱᱟᱜᱟᱢ ᱪᱮᱫᱞᱮᱠᱟ ᱛᱟᱦᱮᱸ ᱠᱟᱱᱟ ᱚᱱᱟ ᱟᱢᱴᱷᱮᱱ ᱫᱚ ᱵᱟᱲᱟᱭᱮᱱᱟ ᱥᱟᱱᱟᱧ
ᱯᱨᱚᱯᱷᱟᱭᱤᱞ ᱪᱮᱫ ᱞᱮ ᱪᱟᱹᱧ ᱞᱟᱹᱭᱟᱢᱟ ᱡᱮ ᱤᱧᱦᱚ ᱵᱟᱹᱧ ᱵᱩᱲᱦᱟᱹᱜ ᱠᱟᱱᱟ ᱤᱧ ᱱᱚᱣᱟ ᱱᱤᱭᱟᱹ ᱫᱚ
ᱚ ᱦᱮᱸ ᱦᱮᱸ ᱡᱮᱦᱮᱛᱩ ᱟᱯᱮ ᱫᱚ ᱢᱤᱰᱤᱭᱟᱢ ᱞᱮᱠᱟᱛᱮ ᱠᱮᱱᱰᱤᱰᱮᱴ ᱠᱟᱱᱟ ᱯᱮ ᱚᱱᱟ ᱦᱚᱛ ᱟᱯᱮ ᱴᱷᱮᱱ ᱫᱚ ᱢᱟᱱᱮ ᱟᱞᱮᱭᱟᱜ ᱟᱞᱮᱭᱟᱜ ᱫᱚ ᱡᱟᱹᱥᱛᱤ ᱠᱟᱭᱛᱮ ᱠᱩᱞᱤ ᱠᱩᱯᱞᱤ ᱛᱟᱦᱮᱱᱟ
ᱠᱩᱠᱞᱤ ᱫᱚ ᱛᱟᱦᱮᱱ ᱜᱮᱧ ᱤᱧ ᱵᱩᱡᱷᱟᱹᱜ ᱠᱟᱱᱟ ᱢᱮᱱᱠᱷᱟᱱ ᱢᱟᱱᱮ ᱩᱱᱟᱹᱜ ᱵᱟᱰᱟᱭ ᱫᱚ ᱵᱟᱹᱱᱩᱜ-ᱟ ᱥᱟᱹᱨᱤ ᱥᱟᱹᱨᱤ ᱜᱮᱧ ᱞᱟᱹᱭ ᱫᱟᱹᱧ ᱯᱟᱲᱦᱟᱜ ᱠᱟᱱ ᱨᱮᱦᱚᱧ ᱥᱮ ᱩᱱᱟᱹᱜ ᱜᱟᱹᱦᱤᱨ ᱛᱮᱫᱚ ᱤᱧᱫᱚ ᱵᱟᱹᱧ ᱯᱟᱲᱦᱟᱜ ᱠᱟᱱᱟ ᱤᱧᱫᱚ ᱱᱚᱣᱟ ᱥᱟᱱᱛᱟᱞᱤ ᱢᱮᱰᱤᱭᱟᱢ ᱛᱤᱧ ᱯᱟᱲᱦᱟᱜ ᱠᱟᱱ ᱨᱮᱦᱚᱸ ᱢᱟᱱᱮ ᱤᱧ ᱫᱚ ᱢᱟᱱᱮ ᱤᱧ ᱫᱚ
ᱦᱩᱸ
ᱢᱟᱱᱮ ᱤᱧ ᱫᱚ ᱮᱴᱟᱜ ᱮᱴᱟᱜ ᱱᱤᱭᱮ ᱤᱧᱟᱹᱜᱪᱟᱹ ᱛᱤᱧ ᱢᱟᱱᱮ ᱪᱟᱹᱠᱨᱤ ᱱᱟᱹᱠᱨᱤ ᱠᱚᱫᱚ ᱵᱟᱝ ᱤᱧᱟᱹᱜ ᱫᱚ ᱢᱟᱱᱮ ᱢᱟᱱᱮ ᱡᱟᱦᱟᱱᱟᱜ ᱢᱟᱱᱮ ᱚᱱᱠᱟᱱᱟᱜ ᱤᱭᱟᱹ ᱠᱚᱨᱮ ᱠᱟᱹᱢᱤ ᱥᱟᱱᱟᱧ ᱠᱟᱱᱟ ᱤᱧ ᱫᱚ ᱢᱟᱱᱮ ᱠᱳᱢᱯᱟᱱᱤ ᱡᱟᱦᱟᱱᱟᱜ ᱜᱚᱲᱚ ᱠᱚ ᱚᱱᱠᱟᱱᱟᱜ ᱨᱮ ᱟᱫᱚ ᱠᱚᱢᱯᱞᱤᱴ ᱟᱫᱚ ᱠᱚᱞᱮᱡᱽ ᱢᱤᱫᱴᱟᱝ ᱰᱤᱜᱨᱤ ᱠᱚᱢᱯᱞᱤᱴ ᱦᱩᱭᱩᱜ ᱠᱟᱱᱟ ᱢᱮᱱᱠᱷᱟᱱ ᱱᱤᱛᱚᱜ ᱡᱩᱜᱽ ᱨᱮ ᱧᱮᱞᱚᱜ ᱠᱟᱱᱟ ᱡᱮ ᱪᱟᱹᱠᱨᱤ ᱠᱚ ᱢᱟᱱᱮ ᱵᱟᱝ ᱪᱟᱹᱠᱨᱤ ᱠᱚ ᱥᱮᱨᱚᱠᱚᱢ ᱵᱟᱝ ᱧᱟᱢᱚᱜ ᱠᱟᱱᱟ ᱟᱵᱚ ᱥᱟᱱᱛᱟᱲ ᱡᱮᱦᱮᱛᱩ ᱰᱮᱵᱷᱞᱚᱯ ᱪᱟᱞᱟᱜ ᱠᱟᱱᱟ ᱥᱟᱱᱟᱲᱤ ᱢᱮᱰᱤᱭᱟᱢ ᱛᱮᱛᱩ ᱯᱟᱲᱦᱟᱣ ᱠᱟᱛᱮ ᱯᱷᱳᱨᱛᱮᱭᱫᱟ ᱧᱟᱢᱚᱜ-ᱟ ᱚᱱᱟ ᱠᱷᱟᱱ ᱟᱵᱚ ᱡᱟᱦᱟᱱᱟ ᱪᱤᱠᱟᱹ ᱡᱮᱦᱮᱛᱩ ᱥᱚᱨᱠᱟᱨ ᱱᱤᱭᱟᱹ ᱵᱟᱵᱚ ᱱᱤᱭᱟᱹ ᱫᱷᱟᱣ ᱟᱵᱚ ᱵᱚᱫᱚᱞ ᱠᱟᱫᱮᱭᱟᱠᱚ ᱥᱮ ᱵᱟᱝᱠᱚ ᱯᱟᱪᱮᱫ ᱪᱮᱫ ᱪᱤᱠᱟᱹᱜ-ᱟ ᱠᱷᱟᱱ ᱟᱥᱟ ᱟᱨᱫᱟᱥ ᱞᱟᱹᱭ ᱠᱟᱫᱟᱭ ᱛᱚ ᱚᱱᱟ ᱱᱤᱭᱮ ᱜᱟᱞᱢᱟᱨᱟᱣ ᱦᱩᱭᱩᱜ ᱠᱟᱱᱟ ᱟᱞᱮ ᱱᱚᱸᱰᱮ ᱠᱷᱚᱱᱟᱜ ᱡᱚᱛᱚ ᱠᱚᱞᱮᱡᱽ ᱜᱮ ᱟᱞᱮ ᱢᱤᱫᱴᱟᱝ ᱤᱭᱟᱹ ᱢᱮᱱᱟᱜ-ᱟ ᱥᱮᱢᱞᱮᱫ ᱢᱮᱱᱟᱜ ᱛᱟᱞᱮᱭᱟ ᱢᱤᱫᱴᱟᱝ ᱥᱟᱱᱛᱟᱲᱤ ᱢᱤᱰᱤᱭᱟᱢ ᱨᱮᱱᱟᱜ ᱚᱱᱮ ᱡᱟᱦᱟᱸ ᱛᱤᱱᱟᱹᱜ ᱥᱟᱱᱛᱟᱲᱤ ᱢᱤᱰᱤᱭᱟᱢ ᱡᱟᱦᱟᱸ ᱛᱤᱱᱟᱹᱜ ᱠᱚᱞᱮᱡᱽ ᱢᱮᱱᱟᱜ-ᱟ ᱚᱱᱟ ᱱᱤᱭᱮ ᱢᱤᱫᱴᱟᱝ ᱡᱚᱛᱚ ᱡᱮᱴᱤᱱ ᱞᱮ ᱫᱚᱦᱚ ᱟᱠᱟᱫᱟ ᱚᱱᱟ ᱱᱤᱭᱟᱹ ᱜᱟᱞᱢᱟᱨᱟᱣ ᱪᱟᱞᱟᱜ ᱠᱟᱱᱟ ᱡᱮ ᱵᱤ ᱮᱰ ᱠᱚᱞᱮᱡᱽ ᱠᱚ ᱤᱫᱤ ᱠᱟᱛᱮ ᱡᱮ ᱟᱵᱚ ᱥᱟᱱᱛᱟᱲᱤ ᱢᱮᱰᱤᱭᱟᱢ ᱡᱮ ᱞᱟᱦᱟ ᱪᱟᱞᱟᱜ ᱢᱟ ᱚᱱᱟ ᱠᱚ ᱱᱤᱭᱮᱢ
ᱵᱷᱟᱜᱤ ᱠᱟᱛᱷᱟ ᱵᱷᱟᱜᱤ ᱠᱟᱛᱷᱟ ᱱᱚᱣᱟ ᱠᱚᱫᱚ ᱵᱷᱟᱜᱤ ᱠᱟᱛᱷᱟ ᱡᱮ ᱦᱮᱸ ᱮᱛᱚᱦᱚᱵ ᱛᱟᱵᱚᱱ ᱢᱟᱨᱵᱚᱱ ᱯᱟᱲᱦᱟᱜ ᱢᱟ ᱟᱨ ᱡᱟᱛᱮ ᱟᱯᱮ ᱞᱮᱠᱟ ᱱᱚᱜ-ᱚᱭ ᱡᱟᱦᱟᱸᱭ ᱟᱨᱚᱯᱮ ᱞᱟᱦᱟ ᱤᱫᱤᱜ ᱠᱟᱱᱟ ᱥᱮ ᱟᱯᱮ ᱠᱷᱚᱱ ᱢᱟᱲᱟᱝ ᱡᱟᱦᱟᱸᱭ ᱟᱨᱚ ᱠᱚ ᱯᱟᱲᱦᱟᱣ ᱟᱠᱟᱱᱟ ᱩᱱᱠᱩ ᱦᱚᱸ ᱡᱟᱛᱮ ᱚᱱᱟ ᱨᱮᱱᱟᱜ ᱫᱟᱣ ᱠᱚ ᱧᱟᱢ ᱢᱟ ᱵᱟᱠᱷᱟᱡ ᱩᱱᱠᱩ ᱫᱚ ᱚᱱᱟ ᱠᱷᱚᱡ ᱠᱚ ᱥᱟᱦᱟᱜ ᱟᱥᱮ ᱩᱱ ᱠᱩ ᱛᱚᱵᱮ ᱩᱱᱠᱩᱣᱟᱜ ᱵᱷᱚᱵᱤᱥᱥᱚᱛ ᱫᱚ ᱪᱮᱫ ᱦᱩᱭᱩᱜ-ᱟ ᱚᱱᱟ ᱵᱷᱟᱜᱤ ᱠᱟᱛᱷᱟ ᱠᱟᱱᱟ ᱱᱚᱣᱟ ᱠᱚᱫᱚ ᱫᱚᱨᱠᱟᱨ ᱠᱟᱱ ᱜᱮᱭᱟ ᱡᱚᱠᱷᱚᱱ ᱜᱮ ᱠᱮᱱᱰᱤᱰᱮᱴ ᱞᱟᱦᱟ ᱤᱫᱤᱭᱟᱜ ᱛᱚᱠᱷᱚᱱ ᱜᱮ ᱩᱱᱤᱭᱟᱜ ᱦᱟᱯᱮᱱ ᱫᱤᱱ ᱨᱮᱱᱟᱜ ᱠᱟᱛᱷᱟ ᱪᱤᱱᱟᱹ ᱠᱟᱛᱮ ᱟᱢ ᱥᱮᱨᱚᱠᱚᱢ ᱥᱴᱮᱯ ᱦᱟᱛᱟ ᱞᱟᱜᱟᱣᱟᱢᱟ ᱾
ᱦᱮᱸ ᱦᱮᱸ ᱟᱨ ᱠᱤᱪᱷᱩ ᱜᱟᱲᱤᱪ ᱤᱧ ᱠᱩᱞᱤ ᱢᱮᱭᱟ ᱾ ᱡᱮ ᱱᱚᱣᱟ ᱟᱨ ᱠᱤᱪᱷᱩ ᱟᱵᱚ ᱥᱟᱱᱛᱟᱲ ᱦᱮᱸᱻ ᱾
ᱦᱮᱸ ᱻ ᱾
ᱟᱵᱚ ᱥᱟᱱᱛᱟᱲ ᱡᱮ ᱱᱚᱜ-ᱚᱭ ᱯᱟᱲᱦᱟᱜ ᱠᱟᱱ ᱛᱟᱵᱚᱱᱟ ᱯᱟᱲᱦᱟᱣ ᱥᱟᱶ ᱥᱟᱶᱛᱮ ᱾ ᱟᱢ ᱪᱮᱫ ᱮᱢ ᱢᱚᱱᱮᱭᱟ ᱡᱮ ᱮᱴᱟᱜᱟᱜ ᱡᱟᱦᱟᱱᱟᱜ ᱴᱮᱠᱱᱳᱞᱚᱡᱤ ᱡᱤᱱᱤᱥ ᱠᱚ ᱱᱤᱭᱮ ᱚᱱᱮ ᱡᱟᱦᱟᱱᱟᱜ ᱠᱩᱨᱩᱢᱩᱴᱩ ᱫᱚᱨᱠᱟᱨ ᱥᱮ ᱵᱟᱝ ᱾
ᱚᱵᱚᱥᱳᱭ ᱱᱟᱦᱟ ᱾ ᱠᱟᱛᱷᱟ ᱫᱚ ᱱᱚᱶᱟ ᱦᱳᱭᱳᱜ ᱠᱟᱱᱟ ᱟᱢᱫᱚ ᱚᱠᱛᱚ ᱱᱟᱹᱯᱤᱛ ᱚᱠᱛᱚ ᱥᱟᱶ ᱾ ᱛᱮ ᱛᱟᱲᱟᱢ ᱠᱟᱛᱮ ᱟᱢ ᱫᱚ ᱠᱟᱹᱢᱤ ᱞᱟᱜᱟᱣ ᱟᱢᱟ ᱚᱠᱛᱚ ᱱᱟᱹᱯᱤᱛ ᱡᱟᱦᱟᱸ ᱡᱟᱦᱟᱸ ᱞᱮᱠᱟ ᱛᱟᱦᱮᱱᱟ ᱾ ᱟᱢᱫᱚ ᱚᱱᱟ ᱥᱟᱶ ᱛᱮᱜᱮ ᱛᱟᱲᱟᱢ ᱠᱟᱛᱮ ᱞᱟᱦᱟ ᱞᱟᱜᱟᱣᱢᱟ ᱛᱚᱵᱮ ᱜᱮ ᱟᱢ ᱫᱚ ᱱᱤᱛ ᱱᱟᱦᱟᱜ ᱡᱩᱜᱽ ᱨᱮ ᱴᱤᱠᱟᱹᱢ ᱛᱟᱦᱮᱱᱟ ᱥᱟᱱᱟᱢ ᱠᱷᱮᱛᱨᱮ ᱜᱮ ᱟᱢ ᱴᱷᱮᱡ ᱮᱵᱮᱞᱮᱵᱮᱞ ᱡᱟᱦᱱᱟᱜ ᱟᱯᱰᱮᱴ ᱛᱟᱦᱮᱱᱟ ᱥᱮ ᱠᱷᱚᱵᱨᱟ ᱠᱷᱚᱵᱚᱨ ᱛᱟᱦᱮᱱᱟ ᱥᱮ ᱟᱢ ᱦᱟ ᱦᱟᱯᱮᱱ ᱫᱤᱱ ᱨᱮ ᱡᱟᱛᱮ ᱟᱢ ᱠᱳᱱᱳ ᱚᱱᱠᱟ ᱚᱥᱩᱵᱤᱫᱷᱟ ᱨᱮᱢ ᱯᱟᱲᱟᱣ ᱞᱮᱱ ᱟᱢᱟᱜ ᱡᱟᱦᱟᱸ ᱫᱚᱨᱠᱟᱨᱟᱱ ᱡᱤᱱᱤᱥ ᱥᱮ, ᱥᱮ ᱟᱢᱟᱜ ᱦᱚᱠ ᱟᱹᱭᱫᱟᱹᱨᱤ ᱞᱟᱹᱜᱤᱫ ᱥᱮ ᱟᱢ ᱡᱟᱦᱱᱟᱜ ᱟᱢᱟᱜ ᱱᱤᱡᱮᱨ ᱞᱟᱹᱲᱦᱟᱹᱭ ᱞᱟᱹᱜᱤᱫ ᱠᱤ ᱦᱚ ᱟᱢ ᱡᱟᱛᱮ ᱩᱱᱟᱹᱜ ᱜᱟᱱ ᱫᱚ ᱜᱟᱴᱟᱨᱮ ᱛᱤᱸᱜᱩ ᱛᱟᱦᱮᱱ ᱫᱚ ᱫᱚᱨᱠᱟᱨ ᱠᱟᱱᱟ ᱡᱟᱛᱮ ᱟᱢᱮᱢ ᱨᱚᱲ ᱫᱟᱲᱮᱭᱟᱜ ᱢᱟ ᱛᱤᱸᱜᱩ ᱠᱟᱛᱮᱫ
ᱟᱨ ᱵᱤᱥᱮᱥ ᱠᱚᱨᱮ ᱴᱮᱠᱱᱳᱞᱚᱡᱤ ᱨᱮᱱᱟᱜ ᱡᱟᱦᱟᱸ ᱠᱟᱛᱷᱟᱢ ᱢᱮᱱ ᱠᱮᱫᱟ ᱚᱱᱟ ᱫᱚ ᱟᱹᱰᱤ ᱜᱮ ᱡᱟᱹᱥᱛᱤ ᱜᱮ ᱫᱚᱨᱠᱟᱨᱟ ᱠᱟᱨᱚᱱ ᱱᱤᱛᱚᱜ ᱥᱳᱥᱟᱞ ᱢᱤᱰᱤᱭᱟ ᱥᱮ ᱱᱚᱝᱠᱟ ᱴᱮᱠᱱᱳᱞᱚᱡᱤ ᱮᱢᱚᱱ ᱦᱩᱭ ᱟᱠᱟᱱᱟᱱᱟ ᱡᱟᱦᱟᱸ ᱫᱚ ᱟᱢᱟᱜ ᱛᱤ ᱢᱩᱴᱷᱟᱹᱱ ᱨᱮ ᱜᱚᱴᱟ ᱫᱷᱟᱹᱨᱛᱤ ᱡᱟᱠᱟᱛ ᱢᱮᱱᱟᱜᱼᱟ ᱦᱮᱸᱥᱮ ᱚᱱᱟ ᱟᱢ ᱪᱮᱫ ᱞᱮᱠᱟ ᱠᱟᱛᱮᱢ ᱵᱮᱵᱚᱦᱟᱨᱟ ᱪᱮᱫ ᱞᱮᱠᱟ ᱵᱟᱢ ᱵᱮᱵᱚᱦᱟᱨᱟ ᱚᱱᱟ ᱟᱢ ᱩᱯᱚᱨ ᱚᱱᱟ ᱫᱚ ᱥᱟᱱᱟᱢᱟᱜ ᱜᱮ ᱵᱷᱟᱨ ᱫᱚ ᱢᱮᱱᱟᱜᱼᱟ
ᱮᱠᱫᱚᱢ ᱮᱠᱫᱚᱢ ᱮᱠᱫᱚᱢ ᱢᱟᱱᱮ ᱟᱵᱚ ᱡᱮ ᱱᱚᱜ-ᱚᱭ ᱱᱤᱛᱚᱜ ᱠᱤᱪᱷᱩ ᱜᱟᱱ ᱦᱚᱲ ᱧᱮᱞ ᱜᱤᱫᱽᱨᱟᱹ ᱢᱟᱱᱮ ᱯᱟᱹᱴᱷᱩᱣᱟᱹ ᱠᱚ ᱢᱮᱱᱟᱜ ᱠᱚᱣᱟ ᱾ ᱡᱮ ᱥᱩᱫᱷᱩ ᱚᱱᱟ ᱥᱚᱨᱠᱟᱨᱤ ᱪᱟᱹᱠᱨᱤ ᱱᱤᱭᱮ ᱩᱱᱟᱹᱜ ᱵᱚᱦᱚᱜ ᱜᱷᱟᱢᱟ ᱡᱮ ᱟᱢ ᱵᱟᱨ ᱵᱚᱪᱷᱚᱨ ᱩᱱᱟᱹᱜ ᱯᱮ ᱵᱚᱪᱷᱚᱨ ᱴᱨᱟᱭ ᱫᱟᱢ ᱡᱮᱦᱮᱛᱩ ᱵᱟᱝ ᱜᱟᱱᱚᱜ ᱠᱟᱱᱟ ᱠᱤᱱᱛᱩ ᱡᱟᱦᱟᱱᱟᱜ ᱢᱤᱫᱴᱟᱝ ᱯᱷᱨᱤᱞᱟᱱᱥᱮᱱ ᱠᱟᱹᱢᱤ ᱧᱮᱞ ᱦᱩᱭᱩᱜ ᱛᱟᱢᱟ ᱥᱮ ᱱᱤᱡᱮ ᱡᱟᱦᱟᱱᱟᱜ ᱥᱮᱬᱟ ᱞᱟᱹᱜᱤᱫ ᱤᱥᱠᱤᱞ ᱥᱮᱬᱟ ᱦᱩᱭᱩᱜ ᱥᱮ ᱱᱤᱭᱟᱹ ᱡᱩᱜᱽ ᱨᱮ ᱦᱩᱸᱥᱮ ᱵᱟᱝ ᱠᱟᱹᱴᱤᱡ ᱫᱚ ᱫᱚᱨᱠᱟᱨ ᱠᱟᱱᱟ ᱥᱮ ᱵᱟᱝ ᱪᱮᱢ ᱢᱚᱱᱮ
ᱡᱮ ᱟᱢ ᱱᱤᱛᱚᱜ ᱩᱱᱟᱜ ᱮᱢ ᱯᱟᱲᱦᱟᱣ ᱟᱠᱟᱱᱟ ᱥᱮ ᱡᱚᱛᱚ ᱠᱤᱪᱷᱩ ᱢᱟᱱᱮ ᱠᱤᱪᱷᱩ ᱜᱟᱱ ᱫᱚᱢ ᱠᱚᱢᱯᱤᱴ ᱠᱮᱫᱟ ᱟᱹᱰᱤ ᱤᱧ ᱠᱷᱚᱱ ᱫᱚ ᱟᱹᱰᱤ ᱢᱟᱲᱟᱝ ᱜᱮᱭᱟᱢ ᱢᱮᱱᱠᱷᱟᱱ ᱟᱢ ᱱᱤᱛᱚᱜ ᱡᱮ ᱠᱤᱪᱷᱩ ᱪᱟᱞᱟᱜ ᱞᱮᱠᱟ ᱠᱷᱚᱨᱪᱟ ᱞᱮᱠᱟ ᱡᱟᱦᱟᱱᱟᱜ ᱫᱚ ᱥᱮᱬᱟ ᱫᱚᱨᱠᱟᱨ ᱛᱟᱢ ᱛᱚ ᱥᱠᱤᱞ ᱡᱮ ᱪᱟᱹᱠᱨᱤ ᱵᱟᱝ ᱧᱟᱢᱚᱜ ᱠᱟᱱᱟ ᱮᱱᱛᱮᱫ ᱚᱱᱟ ᱨᱮᱜᱮ ᱴᱮᱠᱟᱣ ᱛᱟᱦᱮᱸᱱ ᱚᱱᱠᱟ ᱠᱟᱛᱷᱟ ᱫᱚ ᱵᱟᱝ ᱠᱟᱱᱟ ᱛᱚ ᱦᱮᱸᱥᱮ ᱵᱟᱝ
ᱮᱠᱫᱚᱢ ᱮᱠᱫᱚᱢ ᱮᱠᱫᱚᱢ ᱢᱤᱫᱴᱤ ᱡᱤᱱᱤᱥ ᱨᱮ ᱴᱮᱠᱟᱣ ᱛᱟᱦᱮᱱᱠᱷᱟᱱ ᱫᱚ ᱵᱟᱝ ᱦᱳᱭᱼᱟ, ᱟᱢ ᱫᱚ ᱦᱟᱱᱛᱮ ᱱᱟᱱᱛᱮ ᱱᱟᱱᱟᱦᱩᱱᱟᱹᱨ ᱠᱚᱭᱚᱜ ᱠᱟᱛᱮ ᱱᱟᱱᱟ ᱦᱩᱹᱱᱚᱨ ᱡᱟᱦᱟᱸ ᱡᱟᱦᱟᱸ ᱫᱚ ᱟᱢᱮᱢ ᱵᱩᱡᱟᱹᱣ ᱫᱟᱲᱮᱭᱟᱜᱼᱟ ᱥᱮ ᱤᱧᱟᱹᱜ ᱟᱠᱟᱴᱷᱮ ᱞᱟᱠᱛᱤ ᱞᱟᱹᱠᱛᱤᱭᱟᱱ ᱵᱟᱝ ᱞᱟᱹᱠᱛᱤᱭᱟᱱ ᱢᱤᱫᱴᱮᱱ ᱡᱤᱱᱤᱥ ᱨᱮ ᱛᱤᱸᱜᱩ ᱠᱟᱛᱮᱜ ᱫᱚ ᱵᱟᱝ ᱦᱩᱭᱩᱜ ᱟᱥᱮ ᱦᱳᱭ ᱦᱳᱭ ᱦᱮᱸ ᱢᱟ ᱛᱚᱵᱮ ᱦᱮᱸ